ᱦᱮᱞᱳ
ᱪᱮᱠᱟ
ᱪᱮᱫ ᱪᱤᱠᱟᱹᱮᱱ
ᱪᱮᱠᱟ ᱦᱚᱸ ᱵᱟᱝ
ᱥᱮ
ᱵᱮᱥᱜᱤᱭᱟᱹᱧ᱾
ᱟᱢ ᱵᱮᱥ ᱜᱮᱭᱟᱢ ᱥᱮ
ᱦᱮᱸ ᱤᱧᱦᱚᱸ ᱵᱮᱥ ᱜᱤᱭᱟᱹᱧ ᱥᱤᱛᱩᱝ ᱠᱟᱱᱟ ᱥᱮ ᱚᱱᱛᱮ
ᱦᱮᱸ ᱥᱤᱛᱩᱝ ᱱᱚᱛᱮ
ᱱᱚᱱᱛᱮ ᱦᱚᱸ ᱥᱤᱛᱩᱝ ᱮ ᱜᱮᱭᱟ ᱟᱨᱚ ᱛᱚᱵᱮ ᱫᱟᱠᱟ ᱠᱚ ᱡᱚᱢ ᱠᱮ ᱟᱢ ᱥᱮ
ᱵᱟ ᱡᱚᱢ ᱫᱟᱹᱧ ᱟᱨ
ᱦᱮᱸ ᱮᱢ ᱠ ᱯᱮ ᱛᱚᱵᱮ
ᱟᱞᱩ ᱥᱚᱵᱽᱡᱤ ᱠᱟᱱᱟ ᱯᱮ ᱡᱚᱢ ᱠᱮᱫ ᱥᱮ
ᱱᱤᱛᱳ ᱵᱮᱱᱟᱣ ᱠᱤᱱ
ᱪᱮᱫ ᱵᱮᱱᱟᱣ ᱠᱮᱫ ᱯᱮ
ᱫᱟᱢᱲᱤ ᱫᱟᱠᱟ
ᱦᱚᱸ
ᱢᱟ ᱱᱤᱢᱟ ᱵᱷᱟᱡᱤ
ᱦᱮᱸ ᱫᱟᱢ ᱞᱮᱠᱟ ᱪᱟᱥ ᱞᱮᱱ ᱜᱮᱢᱟ ᱵᱷᱟᱡᱮ ᱜᱮ ᱵᱮᱥ ᱤᱠᱟᱹᱼᱟ
ᱦᱮᱸᱻ ᱛᱮᱦᱮᱧ ᱠᱳᱪᱤᱝ ᱪᱟᱞᱟᱣ ᱞᱮᱱᱟᱢ
ᱪᱟᱞᱟᱣ ᱞᱮᱱᱟᱹᱧ᱾
ᱦᱮᱸ
ᱱᱟᱦᱟᱸᱜ ᱞᱮ ᱠᱚ ᱫᱤᱱ ᱞᱟᱹᱜᱤᱫ ᱪᱷᱩᱴᱤ
ᱛᱤᱱᱟᱹᱜ ᱫᱤᱱ
ᱦᱮᱸ ᱯᱳᱱ ᱫᱤᱱ ᱞᱮᱠᱟ
ᱦᱚᱸ ᱛᱤᱥ ᱠᱷᱚᱱ
ᱥᱳᱢᱵᱟᱨ ᱠᱷᱚᱱ
ᱦᱢᱢ ᱛᱚ ᱚᱲᱟᱜ ᱪᱟᱞᱟᱜ ᱞᱮᱱᱠᱷᱟᱱ
ᱜᱟᱯᱟ ᱥᱮᱱᱚᱜ ᱤᱧ
ᱚᱢᱢ ᱛᱚᱵᱮ ᱛᱚᱵᱮᱫ ᱜᱮᱭᱟ ᱮᱱᱠᱷᱟᱱ ᱩᱫᱜᱟᱹᱨ ᱠᱟᱱᱟ ᱥᱮ ᱚᱱᱛᱮ ᱦᱚᱸ
ᱮᱱᱟᱝ ᱰᱩᱨᱩᱜ ᱞᱮᱜ-ᱟ ᱱᱤᱛᱚᱜ ᱥᱤᱛᱩᱝ ᱮᱫᱟ ᱚᱱᱟᱛᱮ ᱵᱟᱫ ᱦᱮᱡ ᱟᱡᱟᱱᱟ ᱱᱤᱛᱚᱝ
ᱱᱚᱛᱮ ᱫᱚ ᱩᱫᱜᱟᱹᱨ ᱠᱟᱱᱟ
ᱦᱮᱸ ᱚᱱᱛᱮ ᱵᱟ ᱰᱚᱨᱟ ᱞᱮᱫᱟᱭ ᱯᱟᱴᱩ ᱪᱞᱮ ᱥᱮ
ᱵᱟ ᱦ ᱪᱮᱫ ᱞᱮᱠᱟ ᱟᱢᱟᱜ ᱮᱠᱡᱟᱢ ᱪᱟᱞᱟᱣ ᱮᱱᱟ
ᱵᱮᱥ ᱜᱮ ᱥᱮᱱ ᱮᱱᱟ
ᱦᱚᱸ
ᱚᱱᱠᱟᱱ ᱮᱠᱮᱱ ᱥᱩᱠᱩᱨ ᱵᱟᱨ ᱦᱤᱞᱚᱜ ᱠᱷᱩᱞᱟᱜ ᱛᱟᱯᱮᱭᱟ ᱥᱮ
ᱦᱮᱸ
ᱠᱳᱪᱤᱝ ᱵᱟ ᱪᱟᱞᱟᱣ ᱞᱮᱠᱷᱟᱱ ᱚᱲᱟᱜ ᱨᱮ ᱯᱷᱳᱱᱟᱭ ᱵᱟᱝ
ᱮᱥᱮᱫ ᱥᱮᱱᱚᱜᱼᱟ
ᱦᱩᱸ ᱚᱱᱟ ᱞᱟᱹᱜᱤᱫ ᱟᱢ ᱨᱚᱡᱮ ᱪᱟᱞᱟᱜᱼᱟ ᱵᱟᱝ
ᱦᱮᱸ ᱵᱟᱠᱷᱟᱱ ᱢᱤᱫ ᱫᱤᱱ ᱵᱟᱨ ᱫᱤᱱ ᱫᱚ ᱵᱷᱟᱠᱵᱷᱟᱜᱮ ᱜᱮᱭᱟᱭ
ᱦᱮᱸ
ᱵᱟᱝ ᱯᱷᱳᱱ ᱞᱮᱠᱷᱟᱱ
ᱛᱚᱵᱮ ᱡᱚᱛᱚ ᱥᱟᱢᱟᱱ ᱠᱚ ᱯᱮᱠᱤᱝ ᱠᱮᱫᱼᱟᱮ ᱜᱟᱯᱟᱜ ᱜᱮ ᱯᱮᱠᱤᱝ ᱟᱢ
ᱜᱟᱯᱟ ᱯᱮ ᱡᱤᱧᱟ ᱥᱮ
ᱦᱮᱸ ᱦᱟᱱᱴᱤ ᱨᱮ ᱪᱟᱞᱟᱣ ᱟᱢ ᱥᱮᱛᱟᱜ ᱥᱮ ᱛᱤᱠᱤᱱ
ᱥᱮᱛᱟᱜ ᱨᱮᱜᱮ
ᱛᱚᱵᱮ ᱡᱮ ᱚᱱᱠᱷᱟᱱ ᱧᱩᱛᱩᱢ ᱵᱟ ᱵᱩᱡᱟ ᱡᱚᱛ ᱪᱟᱞᱟᱣ ᱞᱮᱠᱷᱟᱱ
ᱛᱮᱦᱮᱧ ᱜᱮ ᱥᱮᱱ ᱛᱟᱦᱮᱱ ᱢᱮ ᱛᱚ ᱩᱱᱤ ᱟᱵᱚ ᱚᱲᱟᱝ ᱥᱩᱨ ᱨᱮ ᱜᱤᱫᱟᱹᱨ ᱴᱟ ᱢᱮᱱᱟᱭᱟ ᱥᱮ ᱩᱱᱤ ᱜᱟᱯᱟ ᱥᱮᱱᱚᱜ ᱟᱭ ᱦᱮᱞᱳ
ᱦᱸ ᱛᱚ ᱮᱠᱷᱟᱱ ᱜᱟᱯᱟ ᱪᱟᱞᱟᱣ ᱟᱵᱮᱱ ᱩᱱᱟᱜᱛᱚ ᱠᱚᱞᱮᱡᱽ ᱨᱮ ᱪᱷᱩᱴᱤ ᱮᱢ ᱠᱟᱭ
ᱦᱮᱸ ᱟᱠᱚᱣᱟᱜ ᱢᱟᱲᱟᱝ ᱨᱮᱢ ᱞᱟᱹᱭ
ᱦᱮᱸ ᱠᱳᱪᱤᱝ ᱛᱚ ᱢᱤᱫ ᱴᱷᱮᱱ ᱜᱮᱥᱮ ᱯᱟᱲᱦᱟᱣ ᱟᱵᱮᱱ
ᱦᱮᱸ
ᱱᱤᱛᱚᱝ ᱛᱚ ᱡᱚᱛᱚ ᱚᱱᱛᱮ ᱪᱷᱩᱴᱤ ᱜᱮ ᱢᱮᱱᱟᱜᱼᱟ ᱡᱚᱛᱚ ᱠᱚᱞᱮᱡᱽ
ᱦᱮᱸ
ᱦᱮᱸ
ᱦᱮᱸ ᱨᱮᱭᱟᱲ ᱞᱟᱹᱜᱤᱫ ᱡᱟᱦᱟᱸ ᱰᱮᱢ ᱥᱮᱱ ᱵᱟᱝ ᱥᱮᱱ ᱟᱠᱟᱱᱟ ᱯᱮ
ᱪᱮᱫ ᱢᱮᱱᱟᱢ
ᱨᱮᱭᱟᱲ ᱞᱟᱹᱜᱤᱫ ᱰᱮᱢ ᱥᱮᱱ ᱵᱟᱝ ᱥᱮᱱ ᱠᱟᱱᱟ ᱯᱮᱥᱮ
ᱵᱟᱝ ᱚᱠᱟᱨᱮ ᱪᱟᱞᱟᱣᱱᱟ ᱥᱤᱛᱩᱝ ᱨᱮ ᱱᱤᱛᱚᱝ ᱱᱚᱰᱮ ᱥᱤᱛᱩᱝ ᱫᱚ ᱛᱷᱚᱲᱤ ᱩᱰᱩᱝ ᱜᱟᱱᱚᱜᱼᱟ᱾ ᱱᱤᱛᱚᱝ ᱴᱚᱵᱚᱱ ᱫᱚ ᱩᱫᱽᱜᱟᱨ ᱠᱟᱱᱟ ᱥᱮ ᱵᱟᱝ ᱨᱩᱢ ᱨᱮ
ᱚᱫᱜᱟᱭ ᱚᱭ ᱠᱟᱹᱴᱤᱡ - ᱠᱟᱹᱴᱤᱡ
ᱦᱩᱸ! ᱞᱟᱭᱤᱱ ᱛᱚ ᱛᱟᱦᱮᱱ ᱜᱮᱭᱟ ᱚᱰᱮ᱾
ᱦᱮᱸ ᱞᱟᱭᱤᱱ ᱛᱟᱦᱮᱱ ᱜᱮᱭᱟ᱾
ᱦᱩᱸ ᱚᱱᱠᱟ ᱛᱚ ᱵᱟᱝ ᱠᱟᱴᱟᱭ ᱚᱱᱰᱮ
ᱵᱟᱝ
ᱦᱚᱳᱥᱴᱮᱞ ᱛᱚ ᱟᱯᱮ ᱵᱩᱡᱷᱟᱹᱜ ᱠᱟᱱᱟ ᱚᱸᱰᱮ ᱠᱷᱟᱹᱞᱤᱭᱮᱱᱟ ᱥᱮ ᱢᱮᱱᱟᱜ ᱠᱚᱜᱮᱭᱟ᱾
ᱦᱮᱸ ᱦᱮᱱᱟᱜ ᱠᱚᱣᱟ ᱡᱟᱦᱟᱸ ᱯᱷᱚᱨᱤᱧ ᱛᱟᱸᱦᱮᱱᱟ ᱚᱱᱟ ᱯᱚᱨ ᱨᱮᱫᱚ ᱠᱚᱞ ᱦᱮᱱᱟᱜ ᱠᱚᱣᱟ ᱵᱠᱤ ᱯᱷᱚᱱ ᱨᱮᱫᱚ ᱚᱱᱟ ᱠᱚᱨᱮ ᱦᱮᱱᱟᱜ ᱠᱚᱣᱟ ᱜᱮ
ᱦᱩᱸ ᱟᱢᱨᱮ ᱡᱚᱛᱚ ᱜᱟᱛ ᱜᱟᱛᱮ ᱠᱚᱛᱚ ᱚᱲᱟ ᱪᱟᱞᱟᱣ ᱱᱟᱠᱚ
ᱵᱟ ᱥᱮᱱ ᱠᱟᱱᱟ ᱠᱚ
ᱦᱩᱸ ᱱᱤᱛᱚᱝ ᱪᱟᱞᱟᱜ ᱟᱠᱚ ᱪᱮᱫ?
ᱵᱟᱝ! ᱜᱟᱯᱟ ᱡᱚᱛᱚ ᱢᱤᱫ ᱥᱚᱜᱮ ᱩᱴᱷᱟᱹᱜ ᱟᱞᱮ᱾
ᱜᱟᱯᱟ ᱜᱮ?
ᱛᱮᱦᱮᱧ ᱠᱟᱹᱴᱤᱡ ᱢᱚᱡᱟᱭ ᱟᱞᱮ᱾
ᱦᱩᱸ ᱧᱚ ᱛᱮᱦᱮᱧ ᱯᱟᱴᱤᱭᱟᱯᱮ᱾ ᱮᱱᱠᱷᱟᱱ ᱪᱮᱫ? ᱟᱭᱳᱯ
ᱦᱮᱸ
ᱦᱩ‌ᱸ ᱟᱸᱠᱟ ᱪᱟᱞᱟ ᱟᱯᱮ ᱮᱱ ᱠᱷᱟᱱ ᱫᱟᱬᱟᱱ?
ᱪᱟᱞᱟᱼᱜ ᱟᱞᱮ ᱵᱚᱨᱚ ᱵᱟᱡᱮ ᱥᱮ
ᱦᱩᱸ ᱦᱳᱭ ᱛᱚ ᱴᱷᱤᱠ ᱜᱮᱭᱟ ᱛᱚᱵᱮ
ᱦᱮᱸ